ᱳᱠᱮ,
ᱦᱮᱞᱳ
ᱡᱚᱦᱟᱨ ᱜᱮ᱾
ᱦᱮᱸ ᱡᱚᱦᱟᱨ ᱡᱚᱦᱟᱨ ᱾ ᱢᱟ ᱪᱮᱠ ᱞᱮᱠᱟ, ᱠᱷᱚᱵᱚᱨ ᱠᱚ᱾
ᱦᱮᱸ, ᱠᱷᱚᱵᱚᱨ ᱠᱚ ᱴᱷᱤᱠ ᱜᱮᱭᱟ᱾ ᱟᱫᱚ ᱚᱱᱟᱜᱮ ᱚᱠᱟ ᱞᱮᱠᱟ ᱞᱟᱝ ᱵᱟᱲᱦᱟᱣ ᱪᱟᱞᱦᱟᱜᱼᱟ, ᱚᱱᱟ ᱜᱮᱞᱟᱝ ᱪᱟᱞᱟᱣ ᱩᱛᱟᱹᱨᱚᱜᱼᱟ᱾
ᱦᱮᱸ, ᱟᱫᱚ ᱞᱟᱦᱟᱥᱮᱫ ᱜᱟᱞᱢᱟᱨᱟᱣ ᱫᱚ ᱱᱚᱣᱟ ᱡᱟᱦᱟᱸ ᱩᱭᱤᱠᱤᱯᱤᱰᱤᱭᱟ ᱢᱮᱱᱟᱜ ᱟᱠᱟᱫ ᱱᱟᱝ ᱱᱚᱣᱟ ᱠᱚ ᱤᱫᱤ ᱠᱟᱛᱮ ᱜᱮ, ᱱᱚᱣᱟ ᱨᱮᱭᱟᱜ ᱪᱮᱜ ᱵᱷᱩᱢᱤᱠᱟ ᱞᱮᱠᱟ ᱛᱟᱦᱮᱱᱚᱜᱼᱟ᱾ ᱟᱵᱚ ᱱᱚᱣᱟ ᱵᱷᱟᱨᱚᱛ ᱫᱤᱥᱚᱢ ᱨᱮ ᱥᱮ ᱟᱵᱚ ᱟᱹᱫᱤᱵᱟᱹᱥᱤ ᱠᱚ ᱞᱟᱹᱜᱤᱫ᱾ ᱟᱨ ᱚᱱᱟᱨᱮ ᱪᱮᱫ ᱞᱮᱠᱟ ᱠᱟᱹᱢᱤ ᱫᱚᱨᱠᱟᱨ ᱠᱟᱱᱟ ᱥᱮ ᱵᱟᱝ ᱠᱟᱹᱢᱤ ᱫᱚᱨᱠᱟᱨ ᱠᱟᱱᱟ ᱱᱚᱣᱟ ᱠᱚ ᱟᱫᱚ ᱱᱟᱥᱮᱱᱟᱜ ᱮᱢ ᱞᱟᱹᱭ ᱥᱰᱮ ᱱᱚᱜ ᱛᱟᱞᱟᱝᱟ᱾
ᱟᱪᱷᱟ ᱱᱚᱣᱟ ᱦᱚᱸ ᱢᱤᱫᱴᱟᱱ ᱚᱱᱠᱟᱱ ᱥᱟᱛᱟᱢ ᱥᱟᱞᱟᱜ ᱜᱮ ᱱᱚᱣᱟ ᱫᱚ ᱥᱟᱛᱟᱢ ᱥᱮ ᱴᱚᱯᱤᱠᱥ ᱨᱟᱜ ᱠᱟᱛᱷᱟ ᱞᱮᱠᱟᱛᱮ ᱞᱟᱹᱭ ᱜᱟᱱᱚᱜᱚᱜ ᱜᱮᱭᱟ ᱩᱭᱤᱠᱤᱯᱤᱰᱤᱭᱟ ᱟᱸᱜ ᱩᱭᱠᱤᱯᱤᱰᱤᱭᱟ ᱢᱟ ᱦᱟᱸᱜ ᱢᱮᱛᱟᱣᱟᱜ ᱠᱚ ᱢᱤᱫᱴᱮᱱ ᱡᱮᱜᱮᱛ ᱡᱟᱠᱟᱛ ᱨᱮᱱᱟᱜ ᱥᱮ ᱫᱩᱱᱭ ᱨᱮᱱᱟᱜ ᱥᱟᱵ ᱡᱚᱛᱚ ᱠᱷᱚᱱ ᱪᱮᱛᱟᱱᱱᱟᱜ ᱳᱭᱮᱵᱽᱥᱟᱭᱤᱴ ᱟᱨ ᱵᱟᱝ ᱚᱱᱟᱨᱮ ᱢᱮᱱᱫᱚ ᱮᱸᱜ ᱯᱷᱨᱤ ᱛᱮ ᱜᱮᱭᱟᱱ ᱦᱟᱛᱟᱣ ᱟᱱᱟᱜ ᱳᱭᱮᱵᱽᱥᱟᱭᱤᱴ ᱠᱟᱱᱟ᱾ ᱚᱱᱮ ᱚᱱᱟᱜᱮ ᱟᱹᱞᱤᱧ ᱥᱮᱫ ᱠᱷᱚᱱ ᱟᱫᱚ ᱟᱵᱮᱱ ᱫᱚ ᱪᱮᱫ ᱞᱮᱠᱟ ᱵᱮᱱ ᱦᱩᱫᱤᱥ ᱧᱟᱢ ᱠᱮᱫᱟ ᱟᱫᱚ ᱱᱚᱣᱟ ᱵᱟᱵᱚᱛ ᱵᱮᱱ ᱠᱩᱞᱤ ᱠᱚ ᱠᱩᱞᱤ ᱧᱚᱜ ᱠᱮᱫᱟ
ᱦᱮᱸ ᱟᱫᱚ ᱱᱚᱣᱟ ᱵᱟᱵᱚᱛ ᱫᱚ ᱚᱱᱟ ᱠᱟ ᱛᱮᱞᱤᱧ ᱠᱩᱞᱤ ᱠᱮᱫ ᱵᱮᱤᱱᱟ ᱡᱮ ᱟᱹᱵᱤᱱ ᱦᱟᱜ ᱱᱚᱣᱟ ᱣᱤᱠᱤᱯᱤᱰᱤᱭᱟ ᱪᱮᱛᱟᱱ ᱨᱮ ᱥᱮ ᱣᱤᱠᱤᱯᱤᱰᱤᱭᱟ ᱤᱫᱤ ᱠᱟᱛᱮᱫ ᱥᱚᱥᱟᱹᱞ ᱢᱤᱰᱤᱭᱟ ᱛᱟᱞᱟ ᱨᱮ ᱥᱮ ᱚᱱᱠᱟ ᱟᱹᱵᱮᱱ ᱫᱚᱵᱮᱱ ᱠᱟᱹᱢᱤ ᱵᱟᱲᱟ ᱟᱠᱟᱫᱟ ᱚᱱᱠᱟᱞᱤᱧ ᱵᱟᱲᱟᱭᱟ᱾ ᱟᱫᱚ ᱚᱱᱟ ᱤᱫᱤ ᱠᱟᱛᱮᱮᱫ ᱜᱮ ᱟᱫᱚ ᱵᱟᱲᱟᱭ ᱡᱚᱝ ᱥᱟᱱᱟᱭᱮᱫ ᱞᱤᱧ ᱛᱟᱦᱮᱸ ᱠᱟᱱᱟ ᱡᱮ ᱩᱭᱤᱠᱤᱯᱤᱰᱤᱭᱟ ᱫᱚ ᱪᱮᱫ ᱠᱟᱱᱟ, ᱪᱮᱫ ᱞᱮᱠᱟ ᱠᱚ ᱠᱟᱹᱢᱤᱭᱟ? ᱩᱱᱤᱭᱟᱜ ᱪᱮᱫ ᱵᱷᱩᱢᱤᱠᱟ ᱥᱮ ᱡᱳᱜᱽᱫᱟᱱ ᱞᱮᱠᱟ ᱛᱟᱦᱮᱱᱚᱜ ᱠᱟᱱᱟ᱾ ᱟᱫᱚ ᱚᱱᱟ ᱠᱚ ᱤᱫᱤ ᱠᱟᱛᱮᱫ ᱜᱮ ᱵᱟᱲᱟᱭ ᱡᱚᱝ ᱞᱟᱹᱜᱤᱫ ᱜᱮ ᱟᱫᱚ ᱟᱵᱮᱱ ᱟᱥᱚᱞᱮ ᱱᱚᱣᱟ ᱩᱭᱤᱠᱤᱯᱤᱰᱤᱭᱟ ᱨᱮᱭᱟᱜ ᱛᱟᱦ ᱞᱤᱧ ᱢᱮᱱ ᱚᱪᱚ ᱠᱮᱫᱼᱟ᱾
ᱦᱮᱸᱻ ᱣᱤᱠᱤᱯᱤᱰᱤᱭᱟ ᱫᱚ ᱦᱟᱸᱜ ᱡᱚᱛᱚ ᱠᱷᱚᱱ ᱯᱟᱹᱦᱤᱞ ᱱᱚᱣᱟ ᱫᱚ ᱧᱮᱞ ᱞᱮᱠᱷᱟᱱ ᱦᱩᱫᱤᱥ ᱦᱩᱭᱩᱜᱼᱟ ᱢᱮᱱᱫᱚᱻ ᱡᱩᱫᱤ ᱥᱟᱱᱛᱟᱲᱤ ᱯᱟᱹᱨᱥᱤ ᱞᱮᱠᱟᱛᱮ ᱧᱮᱞ ᱞᱮᱠᱷᱟᱱ ᱫᱚᱻ ᱱᱚᱣᱟ ᱧᱟᱢᱚᱜ ᱞᱟᱹᱜᱤᱫ ᱛᱮ ᱜᱩᱜᱳᱞ ᱨᱮ ᱤᱫᱤ ᱠᱟᱛᱮᱜ ᱡᱮᱞᱮᱠᱟ ᱟᱯᱟᱱ ᱟᱹᱯᱤᱱ ᱡᱟᱦᱟᱸ ᱣᱮᱵᱽᱥᱟᱭᱤᱴ ᱵᱚ ᱵᱮᱱᱟᱣᱮᱫᱼᱟ᱾ ᱚᱸᱰᱮ ᱠᱷᱚᱱ ᱦᱚᱸ ᱟᱵᱚ ᱦᱚᱲ ᱠᱚ ᱡᱟᱱᱠᱟᱨᱤ ᱥᱮ ᱯᱟᱲᱦᱟᱣ ᱞᱟᱹᱜᱤᱫ ᱮᱢᱟᱠᱚ ᱠᱟᱱᱟ ᱟᱫᱚ ᱟᱯᱟᱱ-ᱟᱹᱯᱤᱱ ᱱᱚᱛᱮ ᱫᱚ ᱚᱠᱟ ᱛᱚ ᱜᱚᱱᱚᱝ ᱟᱱᱟᱜ ᱦᱚᱸ ᱛᱟᱦᱮᱸ ᱠᱟᱱᱟ ᱚᱠᱟ ᱫᱚ ᱠᱟᱹᱣᱰᱤ ᱢᱟᱱᱮ ᱠᱟᱹᱣᱰᱤ ᱨᱮᱱᱟᱜ ᱦᱚᱸ ᱛᱟᱦᱮᱱ ᱠᱟᱱᱟ ᱟᱨ ᱟᱫᱷᱟᱱᱟᱜ ᱫᱚ ᱵᱮᱜᱚᱨ ᱠᱟᱹᱣᱰᱤᱭᱟᱱᱟᱜ ᱦᱚᱸ ᱛᱟᱦᱮᱱᱟ ᱟᱫᱚ ᱵᱮᱜᱚᱨ ᱠᱟᱹᱣᱰᱤᱭᱟᱱᱟᱜ ᱫᱚ ᱦᱩᱱᱟᱹᱝ ᱵᱟᱭ ᱴᱨᱮᱱᱰ ᱧᱚᱜ ᱮᱫᱟ ᱟᱨ ᱠᱟᱹᱣᱰᱤᱭᱟᱱᱟᱜ ᱫᱚᱭ ᱴᱨᱮᱱ ᱧᱚᱜ ᱮᱫᱟ ᱟᱨ ᱣᱤᱠᱤᱯᱤᱰᱤᱭᱟ ᱨᱮᱫᱚ ᱡᱚᱛᱚ ᱜᱮᱠᱚ ᱮᱱᱮᱢ ᱠᱚ ᱮᱢ ᱫᱟᱲᱮᱭᱟᱜᱼᱟ ᱟᱹᱵᱤᱱ ᱟᱨ ᱟᱹᱞᱤᱧ ᱞᱮᱠᱟᱱ ᱦᱚᱲ ᱟᱫᱚ ᱚᱱᱟ ᱫᱚ ᱱᱟᱦᱟᱜ ᱭᱩᱡᱟᱹᱨ ᱱᱮᱢ ᱵᱮᱱᱟᱣ ᱞᱮᱠᱷᱟᱱ ᱜᱮ ᱚᱱᱟ ᱫᱚ ᱟᱫᱚ ᱯᱟᱥᱱᱟᱣ ᱤᱫᱤᱭᱟᱱᱚᱜᱚᱜᱼᱟ ᱱᱚᱜ-ᱚ ᱱᱚᱝᱠᱟ ᱟᱫᱚ ᱟᱹᱞᱤᱧᱟᱜ ᱠᱟᱛᱷᱟ ᱫᱚ ᱱᱚᱜᱼᱚ ᱱᱚᱝᱠᱟᱱᱟᱜ ᱦᱚᱸ ᱵᱤᱱ ᱵᱩᱡᱷᱟᱹᱣ ᱧᱚᱜ ᱮᱫᱟ ᱟᱫᱚ ᱚᱱᱟ ᱛᱟᱞᱟᱨᱮ ᱡᱟᱦᱟᱱᱟᱜ ᱵᱤᱱ ᱢᱮᱱ ᱥᱟᱱᱟ ᱵᱤᱱ ᱠᱷᱟᱱ ᱵᱤᱱ ᱢᱮᱱ ᱧᱚᱜ ᱠᱮᱭᱟ
ᱦᱮᱸ ᱟᱫᱚ ᱱᱚᱣᱟ ᱤᱫᱤ ᱠᱟᱛᱮᱫ ᱫᱚ ᱱᱤᱭᱟᱹ ᱜᱮ ᱡᱩᱫᱤ ᱡᱟᱦᱟᱸᱭ ᱟᱻ ᱰᱮᱴᱟ ᱠᱚ ᱟᱹᱯᱞᱳᱰᱮᱜ ᱠᱟᱱᱟ ᱥᱮ ᱠᱚ ᱚᱞ-ᱛᱚᱞᱮᱫ ᱠᱟᱱᱟ ᱱᱚᱣᱟ ᱣᱤᱠᱤᱯᱤᱰᱤᱭᱟ ᱨᱮ ᱟᱨ ᱚᱱᱟ ᱚᱱᱠᱟ ᱵᱟᱝ ᱵᱷᱮᱨᱤᱯᱷᱟᱭ ᱠᱟᱛᱮᱜ ᱟᱹᱛᱷᱟᱹᱣᱲᱤ ᱠᱚ ᱚᱞ ᱠᱟᱛᱮ ᱛᱮᱫ ᱠᱚ ᱞᱟᱫᱮ ᱠᱟᱜ ᱠᱟᱱᱟ ᱟᱨ ᱡᱟᱦᱟᱸᱭ ᱦᱚᱲ ᱡᱩᱫᱤ ᱦᱟᱹᱡᱩᱜ ᱠᱟᱱ ᱫᱤᱱ ᱨᱮ ᱜᱩᱜᱳᱞ ᱭᱩᱴᱩᱵᱽ ᱡᱟᱦᱟᱸ ᱜᱮ ᱣᱮᱵᱥᱟᱭᱤᱴ ᱢᱮᱱᱟᱜᱼᱟ ᱚᱱᱟ ᱠᱷᱚᱱᱟᱜ ᱠᱚ ᱥᱟᱨᱪ ᱪᱮᱜ ᱠᱟᱱᱟ ᱟᱨ ᱚᱱᱟᱜᱮ ᱩᱫᱩᱜ ᱥᱚᱫᱚᱨᱮᱫ ᱠᱟᱱᱟ ᱮᱱᱠᱷᱟᱱ ᱫᱚ ᱚᱱᱟ ᱪᱤᱠᱟᱹ ᱠᱚ ᱵᱟᱰᱟᱭᱟ? ᱡᱮᱻ ᱚᱱᱟ ᱥᱟᱹᱨᱤ ᱠᱟᱱᱟ ᱥᱮ ᱵᱟᱝ ᱠᱟᱱᱟ ᱢᱟᱱ ᱠᱮ ᱪᱟᱞᱮ ᱱᱟᱦᱟᱜ ᱟᱹᱞᱤᱧ ᱱᱚᱝᱠᱟ ᱞᱤᱧ ᱚᱞ ᱠᱟᱜᱼᱟ᱾ ᱟᱞᱮ ᱟᱛᱳ ᱨᱮᱫᱚ ᱟᱹᱰᱤ ᱢᱟᱨᱟᱝ ᱦᱩᱞ ᱦᱩᱭ ᱞᱮᱱ ᱛᱟᱦᱮᱸᱫ ᱠᱟᱱᱟ ᱛᱚ ᱮᱱᱠᱷᱟᱱ ᱫᱚ ᱟᱹᱞᱤᱧ ᱢᱟ ᱚᱞ ᱠᱟᱛᱮᱜ ᱣᱤᱠᱤᱯᱤᱰᱤᱭᱟ ᱨᱮ ᱞᱤᱧ ᱰᱟᱞᱟᱣ ᱠᱮᱫᱼᱟ ᱮᱱᱠᱷᱟᱱ ᱫᱚ ᱚᱱᱟᱜᱮ ᱟᱫᱚ ᱢᱟᱥᱮ ᱫᱩᱱᱭᱟᱹ ᱨᱮᱱ ᱦᱚᱲ ᱢᱟᱠᱚ ᱥᱟᱨᱪ ᱠᱮᱜᱼᱟ ᱮᱱᱠᱷᱟᱱ ᱫᱚᱠᱚ ᱧᱟᱢ ᱠᱮᱜᱼᱟ᱾ ᱛᱚ ᱮᱱᱠᱷᱟᱱ ᱫᱚ ᱚᱱᱟ ᱥᱟᱹᱨᱤ ᱠᱟᱱᱟ ᱥᱮ ᱱᱟᱥᱮ ᱠᱟᱱᱟ ᱛᱚ ᱚᱱᱟ ᱨᱮᱭᱟᱜ ᱪᱮᱫ ᱞᱮᱠᱟ ᱢᱟᱱᱮ ᱦᱩᱭ ᱫᱟᱲᱮᱭᱟᱜᱼᱟ
ᱦᱮᱸ ᱱᱚᱣᱟ ᱴᱷᱤᱠ ᱵᱮᱱ ᱢᱮᱱ ᱟᱠᱟᱫᱟ ᱢᱟᱱᱮ ᱥᱟᱹᱨᱤ ᱵᱟᱝ ᱠᱟᱛᱮᱜ ᱮᱲᱮᱭᱟᱜ ᱠᱚᱠᱚ ᱚᱞ ᱡᱟᱦᱟᱱᱟ ᱟᱫᱚ ᱣᱤᱠᱤᱯᱤᱰᱤᱭᱟ ᱨᱮᱫᱚ ᱱᱟᱦᱟᱜ ᱟᱸ ᱵᱟᱠᱚ ᱢᱮᱱᱟ ᱡᱚᱛᱚ ᱠᱚᱛᱮ ᱭᱩᱡᱟᱨᱱᱮᱢ ᱠᱚ ᱵᱮᱱᱟᱣ ᱠᱟᱜ ᱠᱟᱱᱟ ᱾ ᱟᱵᱮᱱ ᱞᱮᱠᱟᱱ ᱦᱚᱲ ᱟᱹᱞᱤᱧ ᱞᱮᱠᱟᱱ ᱦᱚᱲ ᱾ ᱟᱨ ᱚᱱᱟ ᱨᱮ ᱮᱰᱢᱤᱱ ᱠᱚᱠᱚ ᱛᱟᱦᱮᱱᱟ ᱢᱤᱫᱴᱮᱜ ᱵᱟᱨᱭᱟ ᱯᱮᱭᱟ ᱡᱟᱦᱟᱸ ᱛᱤᱱᱟᱹᱜ ᱠᱚ ᱛᱟᱦᱮᱱ ᱠᱟᱱᱟ ᱾ ᱠᱩᱢᱩᱴ ᱨᱮ ᱚᱱᱠᱟ ᱞᱮᱠᱟ ᱜᱮ, ᱟᱨ ᱚᱱᱟ ᱵᱮᱵᱽᱥᱟᱴ ᱥᱮ ᱣᱤᱠᱤᱯᱤ ᱨᱤᱭᱟ ᱫᱚ ᱪᱟᱪ-ᱞᱟᱣ ᱮᱭᱟ ᱥᱮ ᱮᱰᱢᱤᱱ ᱞᱮᱠᱟ ᱛᱮᱜᱮ ᱪᱟᱞᱟᱜᱼᱟ ᱾ ᱡᱟᱦᱟᱸᱭ ᱟᱛᱷᱟᱣᱲᱤ ᱮ ᱚᱞᱟ ᱚᱱᱟ ᱨᱮᱫᱚ ᱱᱤᱜᱽᱨᱟᱱᱤ ᱦᱚᱸ ᱛᱟᱦᱮᱸ ᱫᱟᱲᱮᱭᱟᱜᱼᱟ ᱾ ᱡᱮᱻᱞᱮᱠᱟ ᱥᱟᱱᱛᱟᱲᱤ ᱨᱮ ᱥᱟᱱᱛᱟᱲᱤ ᱮᱰᱢᱤᱱ ᱠᱚᱦᱚᱸ ᱧᱮᱞᱟ ᱚᱱᱠᱟ ᱜᱮ ᱤᱝᱜᱽᱞᱤᱥ ᱨᱮ ᱤᱝᱜᱽᱞᱤᱥ ᱟᱹᱱᱤᱡ ᱠᱚ ᱧᱮᱞᱟ ᱟᱨ ᱦᱤᱱᱫᱤ ᱨᱮ ᱦᱤᱱᱫᱤ ᱟᱹᱱᱤᱡ ᱠᱚ ᱧᱮᱞᱟ ᱟᱫᱚ ᱚᱱᱟ ᱨᱮᱫᱚ ᱱᱟᱦᱟᱜ ᱢᱤᱫᱴᱮᱜ ᱠᱚ ᱢᱮᱛᱟᱣᱟᱜᱼᱟ ᱨᱤᱯᱷᱨᱮᱱᱥ ᱡᱟᱦᱟᱸ ᱫᱚ ᱞᱤᱝᱠ ᱥᱟᱶ ᱡᱚᱲᱟᱣ ᱛᱟᱦᱮᱱᱟ ᱡᱟᱦᱟᱸ ᱫᱚ ᱦᱟᱸᱜ ᱚᱱᱟ ᱨᱮ ᱯᱟᱲᱦᱟᱣ ᱚᱠᱛᱮ ᱵᱮᱱ ᱧᱟᱢᱟ ᱮᱹᱠ ᱱᱚᱢᱵᱚᱨ ᱚᱞ ᱠᱚᱜᱼᱟ ᱟᱲᱮ ᱯᱟᱥᱮ ᱨᱮ ᱮᱠ ᱱᱳᱢᱵᱳᱨ ᱚᱞ ᱠᱚᱜᱼᱟ ᱟᱲᱮᱯᱟᱥᱮ ᱨᱮ ᱚᱱᱟ ᱯᱩᱨᱱᱵᱤᱨᱟᱢ ᱟᱲᱮᱨᱮ ᱟᱨ ᱵᱟᱝᱠᱷᱟᱱ ᱠᱚᱢᱟ ᱟᱲᱮᱨᱮ ᱟᱨ ᱵᱟᱝᱠᱷᱟᱱ ᱠᱷᱟᱱ ᱫᱚ ᱚᱱᱟ ᱡᱤᱣᱱᱤ ᱡᱟᱦᱟᱸᱭᱼᱟᱜ ᱚᱞ ᱟᱠᱟᱱᱟ ᱾ ᱡᱮᱞᱮᱠᱟ ᱮᱢᱮᱥ ᱫᱷᱚᱱᱤ ᱚᱞ ᱠᱚᱜᱼᱟ ᱾ ᱛᱚ ᱚᱱᱟ ᱟᱲᱮᱨᱮ ᱢᱤᱫ-ᱵᱟᱨ ᱞᱤᱝᱠ ᱛᱟᱦᱮᱱᱟ ᱾ ᱱᱚᱣᱟ ᱠᱚ ᱟᱨᱴᱤᱠᱟᱞᱴ ᱫᱚ ᱚᱠᱟ ᱠᱷᱚᱡ ᱮᱢ ᱦᱟᱛᱷᱟᱣ ᱠᱟᱫᱟ? ᱱᱚᱣᱟ ᱫᱚ ᱱᱚᱬᱮ ᱱᱚᱬᱮ ᱠᱷᱚᱡ ᱛᱚ ᱚᱱᱮ ᱚᱱᱠᱟ ᱛᱮ ᱚᱱᱟ ᱨᱮᱫᱚ ᱦᱟᱸᱜ ᱯᱟᱹᱛᱭᱟᱹᱣ ᱧᱚᱜ ᱦᱩᱭᱩᱜᱼᱟ ᱾ ᱟᱫᱚ ᱢᱟ ᱱᱟᱦᱟᱜ ᱟᱫᱚ ᱪᱮᱫ ᱞᱮᱠᱟ ᱵᱮᱱ ᱢᱮᱱᱮᱜᱼᱟ ᱟᱨ ᱪᱮᱫ ᱞᱮᱠᱟᱵᱮᱱ ᱟᱹᱭᱠᱟᱹᱣ ᱠᱮᱜᱼᱟ ᱟᱹᱞᱤᱧᱟᱜ ᱞᱟᱹᱭ ᱫᱚ ᱾
ᱦᱩᱸ ᱟᱫᱚ ᱱᱚᱣᱟ ᱡᱟᱦᱟᱸ ᱵᱮᱱ ᱞᱟᱹᱭ ᱥᱟᱲᱮ ᱠᱮᱜᱼᱟ ᱥᱮ ᱵᱮᱱ ᱞᱟᱹᱭ ᱟᱸᱡᱚᱢᱟᱜ ᱞᱤᱧᱟᱹ ᱾ ᱟᱫᱚ ᱱᱚᱣᱟ ᱠᱚ ᱫᱚ ᱵᱟᱝ ᱞᱤᱧ ᱵᱟᱲᱟᱭ ᱠᱟᱱ ᱛᱟᱦᱮᱱᱟ ᱟᱨ ᱠᱤᱪᱷᱩ ᱜᱟᱱ ᱫᱚᱞᱤᱧ ᱵᱟᱲᱟᱭ ᱠᱮᱜᱼᱟ ᱾ ᱤᱱᱟᱹ ᱯᱚᱨᱮ ᱟᱨᱦᱚᱸ ᱱᱤᱭᱟᱹ ᱵᱟᱲᱟᱭ ᱡᱚᱝ ᱥᱟᱱᱟᱭᱮᱫ ᱛᱟᱦᱮᱸ ᱞᱤᱧᱟᱹ ᱡᱮ ᱣᱤᱠ ᱠᱤᱯᱤᱰᱤᱭᱟ ᱫᱚ ᱡᱩᱫᱤ ᱢᱟᱹᱱ ᱠᱮ ᱪᱟᱞᱮ ᱚᱜ-ᱚᱞ ᱦᱚᱲ ᱾ ᱢᱤᱥᱴᱮᱠ ᱛᱮ ᱥᱮ ᱜᱟᱹᱞᱛᱤ ᱛᱮ ᱥᱮ ᱦᱩᱲᱟᱹᱜ ᱠᱮᱜᱼᱟᱭ ᱚᱞ ᱡᱚᱦᱚᱜ ᱡᱮ ᱱᱚᱜ ᱟᱸ ᱮᱸ ᱟᱴᱷᱟᱨᱚᱥᱚ ᱯᱟᱪᱯᱟᱱ ᱨᱮ ᱮᱸ ᱦᱩᱞ ᱦᱩᱭᱞᱮᱱ ᱛᱟᱦᱮᱸᱜ ᱠᱟᱱᱟ ᱾ ᱢᱮᱱᱠᱷᱟᱡ ᱫᱚ ᱡᱟᱦᱟᱸ ᱣᱤᱠᱤᱯᱤᱰᱤᱭᱟᱹ ᱨᱮᱱ ᱚᱜ-ᱚᱞᱤᱡ ᱢᱮᱱᱟᱭᱟ ᱱᱟᱝ ᱟᱨ ᱩᱱᱤ ᱫᱚᱭ ᱚᱞ ᱠᱟᱛᱮ ᱢᱤᱥᱴᱮᱠᱮᱜ ᱠᱮᱼᱟ ᱚᱱᱟᱨᱮ ᱥᱟᱱᱛᱟᱣᱟᱱ ᱠᱮᱜᱼᱟᱭ ᱾ ᱟᱨ ᱚᱱᱟ ᱨᱮᱫᱚ ᱡᱚᱛᱚ ᱚᱞ ᱛᱚᱞ ᱮᱠᱫᱚᱢ ᱥᱤᱫᱩ ᱠᱟᱹᱱᱦᱩ ᱛᱟᱹᱠᱤᱱᱟᱜ ᱜᱮ ᱚᱞ ᱟᱠᱟᱱᱟ ᱢᱮᱱᱠᱟᱱᱡ ᱫᱚ ᱱᱟᱦᱟᱸᱜ ᱥᱤᱨᱤᱯ ᱵᱚᱪᱷᱚᱨᱮ ᱤᱭᱟᱹ ᱠᱮᱜᱼᱟ ᱾ ᱩᱸ ᱵᱚᱫᱚᱞ ᱠᱮᱜᱼᱟ ᱾ ᱢᱤᱥᱴᱮᱠ ᱛᱮ ᱮᱱᱠᱷᱟ ᱫᱚ ᱚᱱᱟ ᱚᱠᱚᱭᱮ ᱠᱟᱨᱮᱠᱥᱚᱱᱟ ᱚᱱᱟ? ᱩᱸᱜ ᱵᱟᱲᱟᱭ ᱤᱛᱤᱜ ᱥᱟᱱᱟᱭᱮᱜ ᱞᱤᱧᱟ ᱾
ᱟ-ᱟᱹᱰᱤ ᱱᱟᱯᱟᱭ ᱾ ᱚᱝᱠᱟ ᱜᱮ ᱦᱩᱰᱤᱧ ᱦᱩᱰᱤᱧ ᱠᱩᱠᱞᱤ ᱥᱮᱞᱟᱜ ᱦᱩᱰᱤᱧ ᱦᱩᱰᱤᱧ ᱛᱮᱞᱟ ᱥᱮᱞᱟᱜ ᱨᱮᱭᱟᱜ ᱠᱟ ᱛᱷᱟ ᱚᱱᱠᱟ ᱱᱚᱣᱟ ᱨᱮ ᱢᱮᱱᱟᱜᱼᱟ ᱾ ᱢᱮᱱᱫᱚ ᱵᱟᱠᱚ ᱢᱮᱱᱟ ᱡᱚᱛᱚ ᱦᱚᱲ ᱜᱤ ᱤᱭᱩᱡᱟᱹᱨ ᱚᱸᱲᱮ ᱠᱚ ᱛᱟᱦᱮᱱ ᱠᱟᱱᱟ ᱵᱮᱣᱦᱟᱨ ᱮᱭᱟ ᱾ ᱚᱱᱮ ᱡᱮᱞᱠᱟ ᱳᱭᱮᱵᱽᱥᱟᱭᱤᱴ ᱨᱮᱢᱟ ᱚᱱᱟ ᱦᱟᱜ ᱛᱤᱱᱟᱹᱜ ᱜᱟᱱ ᱦᱚᱲ ᱦᱮᱱᱟᱜ ᱠᱚ ᱩᱱᱟᱹᱜ ᱜᱮ ᱚᱱᱟ ᱫᱚ ᱟᱯᱱᱟᱨ ᱠᱚ ᱵᱟᱪᱷᱟᱜᱼᱟ ᱟᱫᱚ ᱱᱚᱣᱟ ᱨᱮᱦᱚᱸ ᱩᱱᱠᱟᱹ ᱦᱮᱱᱟᱜᱼᱟ ᱱᱚᱣᱟ ᱫᱚ ᱡᱚᱛᱚ ᱠᱚᱛᱮ ᱚᱱᱟ ᱫᱚ ᱾ ᱢᱟᱱᱮ ᱟᱵᱮᱱ ᱵᱮᱱ ᱚᱞ ᱟᱠᱟᱜᱼᱟ ᱾ ᱚᱱᱟ ᱟᱹᱞᱤᱧ ᱦᱚᱞᱤᱧ ᱮᱰᱤᱴ ᱫᱟᱲᱮᱭᱟᱜᱼᱟ ᱟᱨ ᱟᱹᱞᱤᱧ ᱞᱤᱧ ᱚᱞ ᱠᱟᱜᱼᱟ ᱚᱱᱟ ᱟᱵᱮ ᱦᱚᱸᱵᱮᱱ ᱮᱰᱤᱴ ᱫᱟᱲᱮᱭᱟ ᱾ ᱟᱨ ᱚᱱᱟ ᱫᱚ ᱮᱰᱤᱴ ᱟᱵᱮᱱ ᱢᱮᱱᱠᱷᱟᱱ ᱚᱱᱟ ᱨᱤᱯᱷᱨᱮᱱᱥ ᱡᱟᱦᱟᱸ ᱞᱤᱧ ᱞᱟᱹᱭᱮᱫ ᱛᱟᱦᱮᱸᱱ ᱾ ᱚᱱᱟ ᱨᱤᱯᱷᱟᱴᱨᱮᱱᱥ ᱠᱷᱚᱱ ᱜᱮᱵᱮᱱ ᱧᱮᱞ ᱵᱤᱰᱟᱹᱣᱼᱟ ᱡᱮ ᱟᱹᱣᱲᱤ ᱛᱚ ᱦᱟᱸᱜ ᱵᱟᱵᱮᱱ ᱚᱞᱟ ᱾ ᱨᱯᱷᱨᱮᱱᱥ ᱢᱮᱱ ᱫᱚ ᱱᱟᱦᱟᱜ ᱥᱟᱹᱠᱷᱤᱭᱟᱹᱟᱹᱛ ᱠᱚ ᱢᱮᱛᱟᱜᱼᱟ ᱥᱟᱱᱛᱟᱲᱤ ᱛᱮ ᱾ ᱟᱫᱚ
ᱦ
ᱚᱱᱟᱜᱮ ᱵᱟᱨᱭᱟ ᱯᱮᱭᱟ ᱨᱤᱯᱷᱟᱨᱮᱱᱥ ᱠᱷᱚᱱ ᱜᱮ ᱧᱮᱞ ᱠᱟᱛᱮᱜ ᱮ ᱯᱟᱹᱛᱭᱟᱹᱣᱛᱟᱵᱮᱱᱟ ᱰᱟᱭᱨᱮᱠᱴ ᱫᱚ ᱚᱞ ᱫᱚ ᱦᱟᱸᱜ ᱵᱟᱝᱟ ᱢᱮᱱᱫᱚ ᱚᱠᱟ ᱚᱠᱟ ᱣᱮᱵᱥᱟᱭᱤᱴ ᱠᱚᱨᱮᱱᱟᱜ ᱵᱮᱱ ᱠᱟᱞᱮᱠᱥᱚᱱ ᱟᱠᱟᱫᱟ ᱟᱨ ᱚᱱᱟᱞᱤᱧ ᱧᱮᱞ ᱵᱤᱰᱟᱹᱣ ᱠᱮᱫᱟ ᱛᱚᱵᱮ ᱩᱛᱟᱹᱨ ᱟᱫᱚ ᱚᱱᱟ ᱦᱟᱸᱜ ᱠᱤ ᱟᱴᱷᱟᱨᱚ ᱥᱟᱱᱛᱟᱣᱚᱱ ᱜᱟᱹᱞᱛᱤ ᱛᱮᱵᱮᱱ ᱚᱞ ᱠᱟᱜ ᱚᱱᱟ ᱦᱚᱸ ᱛᱟᱭᱚᱢ ᱛᱮ ᱥᱩᱫᱷᱨᱟᱹᱣ ᱫᱟᱲᱮ ᱭᱟᱜᱼᱟ ᱾ ᱚᱱᱟ ᱦᱚᱸ ᱡᱚᱛᱚ ᱠᱚᱛᱮ ᱜᱮ ᱦᱳᱭ ᱢᱟᱱᱮ ᱱᱜᱽᱨᱟᱱᱤ ᱠᱟᱛᱮᱜ ᱠᱚ ᱪᱟᱞᱟᱜ ᱠᱟᱱᱟ ᱱᱚᱣᱟ ᱨᱮᱦᱚᱸ ᱱᱚᱜᱼᱚ ᱱᱚᱝᱠᱟ ᱟᱹᱞᱤᱧᱟᱜ ᱞᱟᱹᱭ ᱫᱚ ᱾
ᱤᱦᱮᱸ ᱟᱪᱪᱷᱟ ᱢᱟᱱᱠᱮ ᱪᱟᱞᱳ ᱚᱱᱟ ᱦᱩᱭ ᱮᱱᱟ ᱦᱮᱸ ᱾ ᱟᱸᱨ ᱱᱚᱝᱠᱟ ᱱᱟᱜ ᱦᱟᱸᱜ ᱡᱟᱦᱟᱸ ᱫᱚ ᱡᱟᱦᱟᱸᱴᱟᱜ ᱡᱤᱱᱤᱥ ᱫᱚ ᱵᱚᱫᱚᱞᱚᱜ ᱛᱮᱜᱤ ᱛᱟᱦᱮᱸᱱᱚᱜ ᱠᱟᱱᱟ ᱾ ᱛᱚ ᱚᱱᱟ ᱫᱚ ᱪᱮᱫ ᱞᱮᱠᱟ? ᱠᱚ ᱵᱮᱵᱚᱦᱟᱨᱮᱫ ᱠᱟᱱᱟ ᱢᱟᱱᱠᱮ ᱪᱟᱞᱮᱭᱮᱱᱟ ᱱᱟᱦᱟᱜ ᱱᱚᱝᱠᱟ ᱡᱮ ᱟᱞᱮ ᱠᱩᱞᱦᱤ ᱫᱚ ᱞᱚᱥᱚᱜ ᱜᱮ ᱢᱮᱱᱟᱜ ᱟᱱᱟᱝ ᱥᱮ ᱦᱚᱨ ᱰᱟᱦᱟᱨ ᱵᱟᱭ ᱵᱮᱱᱟᱣ ᱟᱠᱟᱱᱟ ᱛᱚ ᱮᱱᱠᱷᱟᱡ ᱫᱚ ᱟᱞᱮ ᱠᱩᱞᱦᱤ ᱫᱚ ᱞᱚᱥᱚᱫ ᱜᱮᱭᱟ ᱟᱨ ᱤᱱᱟᱹ ᱯᱚᱨᱮ ᱡᱩᱫᱤ ᱚᱱᱟ ᱠᱩᱞᱦᱤ ᱡᱩᱫᱤ ᱠᱚ ᱚᱞ ᱛᱚᱞ ᱠᱮᱫᱮᱜᱼᱟ ᱤᱭᱟᱹ ᱵᱮᱱᱟᱣ ᱠᱮᱫᱼᱟ ᱠᱚ ᱟᱨ ᱩᱱᱤ ᱵᱟᱠᱚ ᱚᱞ ᱛᱚᱞ ᱟᱠᱟᱫᱟ ᱚᱱᱟ ᱵᱟᱥᱛᱮ ᱨᱮᱭᱟᱜ ᱢᱟᱱᱠᱮ ᱪᱟᱞᱮ ᱱᱚᱝᱠᱟᱞᱤᱧ ᱢᱮᱱᱟ ᱵᱷᱚᱜᱽᱱᱟᱰᱤ ᱟᱹᱛᱩ ᱟᱹᱛᱩ ᱨᱮᱭᱟᱜ ᱜᱮ ᱦᱟᱸᱜ ᱚᱱᱠᱟ ᱢᱤᱫ ᱞᱮᱠᱟᱞᱤᱧ ᱨᱚᱲ ᱚᱪᱚᱭᱟ ᱡᱮ ᱵᱷᱚᱜᱽᱱᱟᱰᱤ ᱟᱹᱛᱩ ᱫᱚ ᱱᱟᱦᱟᱜ ᱨᱮᱭᱟᱜ ᱠᱩᱞᱦᱤ ᱫᱚ ᱱᱟᱦᱟᱜ ᱵᱟᱠᱚ ᱵᱮᱱᱟᱣ ᱟᱠᱟᱫᱟ ᱢᱟᱱᱮ ᱞᱚᱥᱚᱫ ᱠᱤᱪᱟᱹᱲ ᱧᱚᱜ ᱜᱮᱭᱟ ᱚᱱᱠᱟ ᱟᱨ ᱚᱱᱟ ᱠᱚ ᱵᱮᱱᱟᱣ ᱠᱮᱫᱮᱜᱼᱟ ᱮᱱᱠᱷᱟᱱ ᱫᱚ ᱚᱱᱟ ᱨᱮᱭᱟᱜ ᱟᱯᱰᱮᱴ ᱪᱮᱫ ᱞᱮᱠᱟ ᱦᱩᱭ ᱫᱟᱲᱮᱭᱟᱜᱼᱟ ᱥᱮ ᱵᱟᱭ ᱦᱩᱭ ᱫᱟᱲᱮᱭᱟᱜᱼᱟ ᱪᱮᱫᱟᱜ ᱥᱮ ᱱᱟᱜ ᱭᱤᱠᱤᱯᱤᱰᱤᱭᱟ ᱨᱮᱢᱟ ᱚᱞ ᱟᱠᱟᱱᱟ ᱵᱚᱞᱮ ᱠᱤᱪᱟᱹᱲ ᱜᱮᱭᱟ ᱚᱱᱠᱟ
ᱮᱠᱫᱚᱢ ᱥᱟᱹᱨᱤ ᱜᱮᱵᱮᱱ ᱞᱟᱹᱭ ᱠᱮᱫᱟ ᱟᱹᱰᱤ ᱱᱟᱯᱟᱭ ᱜᱮᱵᱮᱱ ᱞᱟᱹᱭ ᱠᱮᱫᱟ ᱟᱨ ᱱᱚᱣᱟ ᱨᱮᱱᱟᱜ ᱛᱮᱞᱟ ᱦᱚᱸ ᱟᱹᱰᱤ ᱥᱚᱴᱷᱤᱠ ᱜᱮᱭᱟ ᱭᱠᱤᱯᱤᱰᱤᱭᱟ ᱫᱚ ᱫᱤᱱᱟᱹᱢ ᱫᱤᱱ ᱟᱯᱰᱮᱴᱚᱜ ᱛᱮᱜᱮ ᱛᱟᱦᱮᱱᱟ ᱟᱨ ᱚᱱᱟᱫᱚ ᱡᱮᱞᱮᱠᱟ ᱵᱚᱨᱛᱚᱢᱟᱱ ᱟᱨᱵᱟᱝ ᱱᱤᱛᱟᱝ ᱥᱮ ᱫᱷᱤᱱᱟᱹᱝ ᱚᱱᱟ ᱱᱟᱝ ᱛᱟᱦᱮᱱ ᱠᱟᱱᱟ ᱚᱱᱟ ᱞᱮᱠᱟ ᱜᱮ ᱚᱱᱟ ᱨᱮᱫᱚ ᱟᱹᱨᱩ ᱯᱷᱮᱨᱟᱣ ᱪᱟᱞᱟᱣ ᱤᱫᱤᱭᱟᱜᱼᱟ ᱡᱮᱞᱮᱠᱟ ᱦᱚᱨ ᱰᱟᱦᱟᱨ ᱞᱟᱹᱭ ᱠᱮᱫᱟ ᱡᱮᱞᱮᱠᱟ ᱱᱚᱣᱟ ᱦᱩᱫᱟᱹ ᱠᱚᱨᱮ ᱵᱟᱠᱚ ᱛᱟᱦᱮᱱᱟ ᱮᱸ ᱱᱚᱣᱟ ᱢᱚᱱᱛᱨᱤ ᱠᱚᱠᱚ ᱵᱮᱱᱟᱣᱟ ᱮᱢ ᱮᱞ ᱮ ᱠᱚ ᱱᱤᱭᱟᱹ ᱫᱷᱟᱣ ᱚᱠᱚᱭ ᱡᱤᱛᱠᱟᱹᱨᱤ ᱠᱟᱱᱟᱭ ᱛᱚ ᱚᱱᱠᱟᱜᱮ ᱚᱱᱟ ᱨᱮ ᱵᱚᱞ ᱵᱚᱫᱚᱞ ᱤᱫᱤ ᱫᱟᱲᱮᱭᱟᱜᱼᱟ ᱟᱨ ᱩᱭᱤᱠᱤᱯᱮᱰᱤᱭᱟ ᱫᱚ ᱟᱹᱰᱤ ᱥᱟᱹᱨᱤ ᱡᱤᱱᱤᱥ ᱠᱟᱱᱟ ᱚᱱᱟᱫᱚ ᱪᱮᱫᱟᱜ ᱥᱮ ᱜᱮᱭᱟᱱ ᱟᱱᱟᱜ ᱡᱤᱱᱤᱥ ᱠᱟᱱᱟ ᱥᱟᱶᱦᱮᱫ ᱚᱠᱟ ᱞᱮᱠᱟ ᱵᱚᱫᱚᱞ ᱤᱫᱤᱜ ᱠᱟᱱᱟ ᱟᱨ ᱡᱮᱱᱟᱨᱮᱞ ᱱᱚᱞᱮᱡᱽ ᱠᱚ ᱨᱚᱲᱟ ᱵᱟᱝ ᱥᱟᱠᱮᱞ ᱜᱮᱭᱟᱱ ᱚᱱᱠᱟ ᱞᱮᱠᱟ ᱟᱹᱨᱩ ᱯᱷᱮᱨᱟᱣ ᱚᱱᱟᱨᱮ ᱞᱟᱫᱮ ᱤᱫᱤᱜᱼᱟ ᱡᱮᱢᱚᱱ ᱚᱱᱟᱨᱮ ᱱᱚᱝᱠᱟ ᱠᱚ ᱯᱟᱲᱦᱟᱣ ᱧᱟᱢ ᱫᱟᱲᱮᱭᱟᱜᱼᱟ
ᱮᱠᱟᱹ ᱞᱮᱠᱟ ᱟᱫᱚ ᱟᱨᱦᱚᱸ ᱚᱱᱠᱟ ᱜᱮ ᱢᱤᱫᱴᱮᱱ ᱚᱱᱟ ᱤᱫᱤ ᱠᱟᱛᱮ ᱠᱩᱞᱤ ᱡᱚᱝ ᱥᱟᱱᱟ ᱞᱤᱧᱟᱹ ᱡᱮ ᱡᱟᱦᱟᱸ ᱟᱵᱮᱱ ᱵᱮᱱ ᱢᱮᱱ ᱠᱮᱼᱟ ᱡᱮ ᱱᱚᱣᱟ ᱩᱭᱤᱠᱤᱯᱤᱰᱤᱭᱟ ᱫᱚ ᱯᱩᱨᱟᱹ ᱡᱮᱸᱜᱮᱛ ᱡᱟᱠᱟᱛ ᱨᱮᱱ ᱢᱟᱹᱱᱢᱤ ᱠᱚ ᱵᱮᱵᱚᱦᱟᱨᱮᱫ ᱠᱟᱱᱟ ᱢᱮᱱᱛᱮ ᱟᱨ ᱡᱩᱫᱤ ᱦᱟᱸᱜ ᱱᱚᱝᱠᱟ ᱟᱹᱞᱤᱧ ᱞᱤᱧ ᱚᱞ ᱟᱠᱟᱫᱟ ᱞᱤᱠᱤᱯᱤᱰᱤᱭᱟᱛᱮ ᱮᱸ ᱚᱞᱪᱤᱠᱤᱛᱮ ᱟᱨ ᱡᱩᱫᱤ ᱚᱱᱟᱜᱮ ᱚᱱᱟᱜᱮ ᱡᱩᱫᱤ ᱡᱟᱦᱟᱸᱭ ᱦᱚᱲᱮ ᱢᱮᱱᱟ ᱡᱮ ᱤᱧ ᱫᱚ ᱤᱝᱞᱤᱥ ᱛᱮ ᱱᱚᱭᱟ ᱜᱮ ᱵᱟᱲᱟᱭ ᱡᱚᱝ ᱥᱟ ᱥᱟᱹᱱᱟᱹᱭ ᱠᱟᱱᱟ ᱮᱱᱠᱷᱟᱱ ᱫᱚ ᱩᱱᱤ ᱪᱤᱠᱟᱹᱭ ᱧᱟᱢᱟ ᱛᱚ ᱱᱚᱣᱟ ᱤᱫᱤ ᱨᱮᱭᱟᱜ ᱨᱮᱭᱟᱜ ᱪᱮᱫ ᱩᱯᱟᱹᱭ ᱢᱮᱱᱟᱜᱼᱟ
ᱱᱚᱣᱟ ᱦᱚᱸ ᱟᱹᱰᱤ ᱱᱟᱯᱟᱭ ᱵᱮᱤᱱ ᱞᱟᱹᱭ ᱠᱮᱫᱟ ᱱᱚᱣᱟ ᱩᱭᱤᱠᱤᱯᱤᱰᱤᱭᱟ ᱫᱚ ᱚᱱᱠᱟᱱᱟᱜ ᱳᱭᱮᱵᱽᱥᱟᱭᱤᱴ ᱜᱮ ᱠᱟᱱᱟ ᱡᱟᱦᱟᱸ ᱫᱚ ᱢᱤᱫᱴᱮᱡ ᱯᱟᱹᱨᱥᱤ ᱛᱮᱫᱚ ᱵᱟᱝ ᱡᱚᱛᱚ ᱯᱟᱹᱨᱥᱤ ᱛᱮᱜᱮ ᱦᱚᱲ ᱡᱮᱢᱚᱱ ᱠᱚ ᱯᱟᱲᱦᱟᱣ ᱫᱟᱲᱮᱭᱟᱜ ᱢᱟ ᱟᱨ ᱱᱚᱣᱟ ᱩᱭᱤᱠᱤᱯᱤᱰᱤᱭᱟ ᱫᱚ ᱢᱤᱫᱴᱮᱡ ᱯᱟᱹᱨᱥᱤ ᱤᱭᱟᱛᱮᱫ ᱫᱚ ᱵᱟᱝ ᱠᱟᱛᱮ ᱡᱚᱛᱚ ᱠᱚ ᱯᱟᱹᱨᱥᱤ ᱢᱮᱥᱟ ᱟᱛᱮᱫ ᱜᱮ ᱤᱫᱤᱭᱮᱫ ᱠᱚᱣᱟ ᱩᱱᱤ ᱫᱚ ᱚᱱᱟᱞᱮ ᱤᱫᱤᱭᱮᱫ ᱠᱚᱣᱟᱭ ᱡᱮ ᱡᱚᱛᱚ ᱦᱚᱲ ᱱᱚᱣᱟ ᱩᱭᱤᱠᱤᱯᱤᱰᱤᱭᱟ ᱨᱮ ᱠᱚ ᱵᱩᱡᱷᱟᱹᱣ ᱫᱟᱲᱮᱭᱟᱜ ᱢᱟ ᱢᱤᱫᱴᱮᱡ ᱯᱟᱹᱨᱥᱤ ᱵᱟᱝ ᱠᱟᱛᱮᱫ ᱵᱟᱨᱭᱟ ᱯᱮᱭᱟ ᱯᱟᱹᱨᱥᱤ ᱟᱛᱮᱫ ᱠᱚ ᱪᱟᱞᱟᱜᱼᱟ ᱢᱮᱱᱫᱚ ᱡᱮᱸᱜᱮᱛ ᱡᱟᱠᱟᱛ ᱨᱮ ᱟᱭᱢᱟ ᱯᱟᱹᱨᱥᱤ ᱟᱛᱮᱫ ᱜᱮ ᱪᱟᱞᱟᱜ ᱠᱟᱱᱟ
ᱟᱫᱚ ᱢᱟ ᱟᱫᱚ ᱪᱮᱫ ᱵᱮᱱ ᱢᱮᱱᱮᱫᱼᱟ ᱟᱨ ᱢᱩᱪᱟᱹᱫ ᱢᱩᱪᱟ ᱞᱝ ᱦᱮᱡ ᱟᱠᱟᱱ
ᱦᱮᱸ ᱦᱮᱸ ᱟᱫᱚ ᱟᱵᱮᱱᱟᱜ ᱤᱭᱟᱹ ᱞᱮᱠᱟ ᱠᱟᱛᱮ ᱱᱚᱣᱟ ᱠᱟᱛᱷᱟ ᱞᱮᱠᱟ ᱞᱮᱠᱟ ᱠᱟᱛᱮ ᱡᱟᱦᱟᱸ ᱵᱮᱱ ᱞᱟᱹᱭ ᱥᱚᱫᱚᱨ ᱠᱮᱫᱮᱜᱼᱟ ᱟᱹᱰᱤ ᱢᱚᱸᱡᱽ ᱟᱨ ᱟᱹᱰᱤ ᱨᱟᱹᱥᱠᱟᱹ ᱜᱮᱞᱤᱧ ᱟᱹᱭᱠᱟᱹᱣ ᱠᱮᱫᱼᱟ ᱱᱚᱣᱟ ᱩᱭᱤᱠᱤᱯᱮᱰᱤᱭᱟ ᱤᱫᱤ ᱠᱟᱛᱮᱫ ᱟᱫᱚ ᱢᱟ ᱟᱵᱮᱱ ᱦᱚᱸ ᱪᱮᱫ ᱞᱮᱠᱟ ᱵᱮᱱ ᱞᱟᱹᱭ ᱥᱚᱫᱚᱨᱟᱜ ᱞᱤᱧᱟᱹ ᱚᱱᱟ ᱦᱚᱸ ᱱᱟᱥᱮᱱᱟᱜ ᱵᱮᱱ ᱞᱟᱹᱭ ᱯᱩᱥᱴᱟᱹᱣᱚᱜ ᱠᱟᱜᱼᱟ
ᱦᱮᱸ ᱟᱹᱞᱤᱧ ᱦᱚᱸ ᱟᱥᱨᱟ ᱟᱹᱞᱤᱧ ᱞᱤᱧ ᱦᱩᱫᱤᱥᱮᱜᱼᱟ ᱟᱵᱮᱱ ᱵᱮᱱ ᱵᱩᱡᱷᱟᱹᱣ ᱧᱚᱜ ᱠᱟᱜ ᱜᱮᱭᱟ ᱵᱩᱡᱷᱟᱹᱣ ᱫᱚ ᱯᱟᱥᱮᱡ ᱟᱫᱚ ᱟᱹᱞᱤᱧ ᱦᱚᱸ ᱪᱮᱥᱴᱟ ᱫᱚᱞᱤᱧ ᱪᱮᱥᱴᱟ ᱠᱮᱫ ᱜᱮᱭᱟ ᱟᱵᱮᱱ ᱞᱟᱹᱭ ᱞᱟᱹᱜᱤᱫ ᱟᱫᱚ ᱛᱤᱱᱟᱹᱜ ᱜᱟᱱ ᱠᱚᱢ ᱞᱤᱧ ᱵᱩᱡᱷᱟᱹᱣ ᱠᱮᱫᱼᱟ ᱟᱫᱚ ᱦᱟᱸᱜ ᱡᱩᱫᱤ ᱠᱚᱢ ᱵᱩᱡᱷᱟᱜ ᱮᱱ ᱠᱷᱟᱱᱡ ᱟᱫᱚ ᱚᱱᱠᱟ ᱜᱮ ᱯᱟᱥᱮᱫ ᱫᱚᱦᱲᱟᱟ ᱦᱟᱸᱜ ᱞᱟᱹᱯᱟᱹᱭ ᱨᱮᱭᱟᱜ ᱫᱟᱣ ᱞᱟᱝ ᱧᱟᱢ ᱦᱟᱸ ᱞᱟᱝ ᱧᱮᱞᱟ ᱦᱟᱸᱜ ᱟᱨ ᱟᱨᱦᱚᱸ ᱚᱱᱠᱟᱜᱮ ᱞᱟᱦᱟ ᱥᱮᱱᱟᱜ ᱥᱟᱛᱟᱢ ᱨᱮ ᱤᱫᱤ ᱠᱟᱛᱮᱫ
ᱮᱠᱟᱞ ᱮᱠᱟᱞ ᱴᱷᱤᱠ ᱜᱮᱭᱟ ᱢᱟ ᱛᱟᱦᱚᱞᱮ ᱠᱷᱟᱱ ᱫᱚ ᱚᱱᱠᱟᱟᱜ ᱜᱮ ᱦᱳᱭᱥᱮ
ᱦᱮᱸ ᱴᱷᱤᱠ